ᱦᱮᱞᱳ᱾
ᱦᱸ ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ, ᱛᱟᱦᱚᱞᱮ ᱪᱮᱫ ᱞᱮᱠᱟ ᱱᱟᱯᱟᱭ ᱵᱟᱲᱟ ᱜᱮᱛᱚ ᱢᱮᱱᱟᱜ ᱵᱤᱱᱟ?
ᱦᱩᱸ ᱱᱟᱯᱟᱭ ᱫᱚ ᱱᱟᱯᱟᱭ ᱜᱮ ᱾ ᱟᱹᱵᱤᱱ ᱜᱮ ᱪᱮᱫ ᱞᱮᱠᱟ?
ᱦᱸ ᱟᱹᱞᱤᱧ ᱦᱚᱸ ᱱᱟᱯᱟᱭ ᱵᱟᱲᱟ ᱜᱮ ᱛᱟᱦᱚᱞᱮ, ᱱᱤᱛᱚᱜ ᱫᱚ ᱡᱚᱢ ᱵᱟᱲᱟ ᱠᱚ ᱦᱩᱭ ᱟᱠᱟᱱᱟ?
ᱡᱚᱢ ᱵᱟᱲᱟ ᱠᱚᱫᱚ ᱦᱩᱭ ᱟᱠᱟᱱᱟ, ᱟᱹᱵᱤᱱ ᱜᱮ ᱡᱚᱢ ᱠᱟᱫᱟ ᱵᱤᱱ ᱥᱮ ᱵᱟᱝ?
ᱦᱮᱸ ᱟᱹᱞᱤᱧ ᱦᱚᱸ ᱡᱚᱢ ᱵᱟᱲᱟ ᱠᱚᱫᱚ ᱦᱩᱭ ᱠᱟᱱᱟ, ᱛᱟᱦᱚᱞᱮ ᱟᱹᱵᱤᱱ ᱫᱚ ᱱᱤᱛᱚᱜ ᱫᱚ ᱯᱟᱲᱦᱟᱣ ᱯᱟᱲᱟᱜ ᱠᱟᱱᱟ ᱵᱤᱱ ᱥᱮ ᱪᱮᱫ ᱞᱮᱠᱟ ᱛᱟᱦᱚᱞᱮ?
ᱦᱮᱸ ᱟᱹᱞᱤᱧ ᱱᱤᱛ ᱞᱤᱧ ᱯᱟᱲᱦᱟᱣ ᱵᱟᱲᱟᱜ ᱠᱟᱱ ᱜᱮᱭᱟ ᱟᱨᱠᱤ
ᱟᱪᱪᱷᱟ ᱟᱨ ᱛᱟᱦᱚᱞᱮ ᱟᱹᱞᱤᱧ ᱦᱚᱸ ᱯᱟᱲᱦᱟᱣ ᱵᱟᱲᱟ ᱜᱮ ᱦᱮᱸ ᱟᱨ ᱛᱟᱦᱚᱞᱮ ᱟᱹᱞᱤᱧ ᱫᱚ ᱯᱟᱲᱦᱟᱣ ᱵᱟᱲᱟ ᱥᱟᱶᱛᱮ ᱚᱱᱠᱟ ᱤᱡᱟᱹ ᱠᱚ ᱫᱟᱬᱟᱱ ᱠᱚ ᱪᱟᱞᱟᱣ ᱫᱟᱬᱟᱱ ᱠᱚ ᱪᱟᱣ ᱵᱟᱲ ᱟᱹᱵᱤᱱ ᱫᱟᱲᱟᱱ ᱠᱚᱵᱤᱱ ᱪᱟᱞᱟᱣ ᱵᱟᱲᱟ ᱠᱟᱱᱟ
ᱦᱩᱸ ᱪᱟᱞᱟᱣ ᱵᱟᱲᱟᱣ ᱠᱟᱱ ᱜᱮᱭᱟᱞᱤᱧ ᱥᱟᱺᱜᱤᱧ ᱥᱟᱺᱜᱤᱧ ᱜᱮ ᱟᱫᱚ ᱡᱟᱦᱟᱸ ᱚᱱᱟ ᱤᱥᱠᱩᱞ ᱠᱚᱞᱮᱡᱽ ᱠᱷᱚᱱ ᱡᱟᱦᱟᱸ ᱠᱚ ᱴᱩᱨ ᱠᱚ ᱦᱳᱭᱳᱜ ᱜᱮᱭᱟ ᱪᱳ ᱚᱱᱟ ᱴᱩᱨ ᱠᱚᱨᱮᱜᱮ ᱪᱟᱞᱟᱣ ᱵᱟᱲᱟ ᱦᱩᱭ ᱠᱟᱱᱟ ᱟᱨᱠᱤ ᱟᱨ ᱠᱤᱪᱷᱩ ᱠᱤᱪᱷᱩ ᱯᱷᱢᱮᱞᱤ ᱴᱩᱨ ᱦᱚᱸ ᱦᱩᱭ ᱵᱟᱲᱟ ᱠᱟᱱᱟ ᱚᱲᱟᱜ ᱠᱷᱚᱱ ᱚᱱᱟ ᱠᱚᱫᱚ ᱥᱳᱨ ᱥᱳᱨ ᱥᱳᱨ ᱥᱳᱯᱳᱨ ᱧᱚᱜ ᱟᱨ ᱠᱚᱞᱮᱡᱽ ᱥᱤᱥᱠᱩᱞ ᱠᱚᱞᱮᱡᱽ ᱠᱷᱚᱱ ᱫᱚ ᱢᱟᱱᱮ ᱰᱷᱮᱨ ᱥᱟᱺᱜᱤᱧ ᱥᱟᱺᱜᱤᱧ ᱧᱚᱜ ᱜᱮ ᱟᱨᱠᱤ
ᱟᱪᱪᱷᱟ ᱟᱪᱪᱷᱟ ᱟᱹᱞᱤᱧ ᱦᱚᱸ ᱟᱹᱞᱤᱧ ᱦᱚᱸᱞᱤᱧ ᱪᱟᱞᱟᱣ ᱵᱟᱲᱟ ᱠᱟᱱᱟ, ᱚᱱᱠᱟ ᱥᱟᱺᱜᱤᱧ ᱥᱟᱹᱜᱤᱧ ᱜᱮ ᱤᱥᱠᱩᱞ ᱦᱮᱸ ᱤᱥ ᱤᱥᱠᱩᱞ ᱠᱚᱞᱮᱡᱽ ᱠᱷᱚᱱᱟᱜ ᱜᱮ ᱠᱚᱞᱮᱡᱽ ᱠᱷᱚᱱᱟᱜ ᱫᱚ ᱵᱟᱝ ᱪᱟᱞᱟᱣ ᱦᱩᱭ ᱠᱟᱱᱟ ᱤᱥᱠᱩᱞ ᱠᱷᱚᱱᱟᱜ ᱜᱮ ᱪᱟᱞᱟᱣ ᱵᱟᱲᱟ ᱦᱩᱭ ᱠᱟᱱᱟ
ᱟ ᱛᱟᱦᱚᱞᱮ ᱮ ᱡᱮ ᱦᱤᱛᱚᱜ ᱫᱚ ᱱᱚᱛᱮ ᱯᱷᱟ ᱚᱲᱟᱜ ᱥᱳᱨ ᱨᱮᱜᱮ ᱥᱮ ᱚᱱᱠᱟ ᱯᱟᱲᱦᱟᱣ ᱨᱮᱱᱟᱜ ᱤᱭᱟᱹ ᱠᱚᱛᱮ ᱵᱟᱭᱨᱮ ᱥᱮᱫ ᱨᱮ ᱢᱮᱱᱟᱜ ᱵᱤᱱᱟ?
ᱟᱹᱞᱤᱧ ᱫᱚ ᱱᱤᱛᱚᱜ ᱫᱚ ᱵᱟᱭᱨᱮ ᱠᱚᱨᱮᱜ ᱢᱮᱱᱟᱜ ᱞᱤᱧᱟ ᱟᱨᱠᱤ, ᱮᱜ ᱯᱟᱲᱦᱟᱣ ᱥᱩᱛᱨᱮ, ᱯᱟᱲᱦᱟᱣ ᱥᱩᱛᱨᱮ ᱵᱟᱭᱨᱮ ᱨᱮ ᱢᱮᱱᱟᱜ ᱞᱤᱧᱟ ᱦᱮᱸ ᱟᱹᱵᱤᱱ ᱫᱚ?
ᱟᱹᱞᱤᱧ ᱦᱚᱸ ᱚᱱᱠᱟ ᱜᱮ ᱟᱫᱚ ᱯᱟᱲᱦᱟᱣ ᱵᱟᱲᱟ ᱦᱩᱭᱩᱜ ᱠᱟᱱᱟ ᱛᱚ ᱚᱱᱛᱮ ᱯᱷᱟᱠ ᱥᱮᱫ ᱨᱮᱜᱮ ᱛᱟᱦᱮᱸ ᱵᱟᱲᱟ ᱦᱩᱭᱩᱜᱼᱟ, ᱚᱲᱟᱜ ᱥᱮᱫ ᱠᱚᱨᱮ ᱫᱚ ᱵᱟᱝ ᱛᱟᱦᱮᱸ ᱵᱟᱲᱟ ᱦᱩᱭᱩᱜᱼᱟ ᱥᱮᱨᱚᱠᱚᱢ ᱫᱚ, ᱟᱨ ᱛᱟᱦᱚᱞᱮ ᱜᱚᱢᱠᱮ ᱚᱝᱠᱟ ᱥᱟᱺᱜᱤᱧ ᱫᱤᱥᱚᱢ ᱚᱱᱠᱟ ᱞᱚᱜᱚ ᱵᱩᱨᱩ ᱠᱚᱫᱚ ᱵᱤᱱ ᱟᱸᱡᱚᱢ ᱠᱟᱫ ᱜᱮᱭᱟ ᱛᱚ ᱟᱵᱚᱣᱟᱜ ᱥᱟᱱᱛᱟᱲ ᱥᱚᱢᱟᱡᱽ
ᱦᱩᱸ ᱟᱹᱞᱤᱧ ᱞᱩᱜᱩ ᱵᱩᱨᱩ ᱠᱚᱞᱤᱧ ᱵᱟᱲᱟᱭ, ᱟᱸᱡᱚᱢ ᱵᱟᱲᱟ ᱠᱟᱜ ᱪᱟᱞᱟᱜ ᱫᱚ ᱵᱟᱹᱞᱤᱧ ᱪᱟᱞᱟᱣ ᱵᱟᱲᱟ ᱠᱟᱱᱟ ᱛᱚ ᱞᱩᱜᱩ ᱵᱩ ᱵᱩᱨᱩ ᱥᱚᱢᱵᱚᱱᱫᱷᱮ ᱠᱚᱫᱚᱞᱤᱧ ᱟᱸᱡᱚᱢ ᱵᱟᱲᱟ ᱠᱟᱫᱟ
ᱟᱨ ᱨᱤᱡᱮ ᱠᱚᱫᱚ ᱛᱟᱦᱚᱞᱮ ᱚᱱᱠᱟ ᱟᱹᱞᱤᱧ ᱫᱚᱞᱤᱧ ᱪᱟᱞᱟᱣ ᱵᱟᱲᱟ ᱠᱟᱱᱟ ᱟᱫᱚ ᱚᱱᱟ ᱩᱲᱤᱥᱥᱟ ᱠᱚᱵᱤᱱ ᱪᱟᱞᱟᱣ ᱵᱟᱲᱟ ᱠᱟᱱᱟ?
ᱩᱲᱤᱥᱥᱟ ᱠᱚ ᱪᱟᱞᱟᱣ ᱫᱚ ᱪᱟᱞᱟᱣ ᱵᱟᱲᱟ ᱦᱩᱭ ᱠᱟᱱᱟ ᱵᱟᱝ ᱫᱚ ᱵᱟᱝ ᱤᱱᱠᱟ. ᱫᱟᱬᱟᱱ ᱛᱚ ᱯᱩᱨᱤ ᱢᱮᱱᱟᱜ ᱫᱚ ᱯᱩᱨᱤ ᱚᱱᱠᱟᱛᱮ ᱩᱲᱤᱥᱥᱟ ᱨᱮᱜᱮ ᱛᱚ ᱯᱟᱲᱟᱜ ᱠᱟᱱᱟ ᱯᱩᱨᱤ ᱫᱚ ᱛᱳ ᱚᱱᱟ ᱯᱩᱨᱤ ᱠᱚ ᱪᱟᱞᱟᱣ ᱵᱟᱲᱟ ᱦᱩᱭ ᱠᱟᱱᱟ ᱟᱨᱠᱤ
ᱟᱪᱪᱷᱟ ᱟᱨ ᱤᱭᱟ. ᱠᱚᱫᱚ ᱛᱟᱦᱚᱞᱮ ᱚᱱᱠᱟ ᱤᱭᱟ. ᱠᱚᱫᱚ ᱯᱮ ᱢᱟᱱᱟᱣ ᱵᱟᱲᱟᱭ ᱜᱮᱭᱟ ᱥᱮ ᱵᱟᱝ ᱚᱱᱮ ᱥᱟᱠᱨᱟᱛ ᱠᱚ ᱥᱟᱠᱨᱟᱛ ᱠᱚ ᱫᱚᱵᱤᱱ ᱟᱸᱡᱚᱢ ᱵᱟᱲᱟ ᱠᱟᱫ ᱜᱮᱭᱟ ᱛᱚ?
ᱦᱮᱸ ᱥᱟᱠᱨᱟᱛ ᱠᱚᱫᱚᱞᱤᱧ ᱟᱸᱡᱚᱢ ᱵᱟᱲᱟ ᱠᱟᱫᱟ ᱟᱨᱠᱤ ᱦᱳᱭ ᱵᱟᱲᱟᱜ ᱜᱮᱭᱟ ᱟᱞᱮ ᱥᱮᱫ ᱦᱚᱸ ᱟᱨ ᱚᱱᱟ ᱯᱩᱨᱤ ᱠᱟᱛᱷᱟ ᱵᱤᱱ ᱞᱟᱹᱭ ᱠᱮᱫ ᱠᱷᱟᱱ ᱯᱩᱨᱤ ᱫᱚ ᱛᱮᱦᱮᱧ ᱫᱚ ᱡᱮᱦᱮᱛᱩ ᱨᱚᱛᱷ ᱡᱟᱛᱨᱟ ᱠᱟᱱᱟ ᱛᱮᱦᱮᱧ ᱫᱚ ᱛᱚ ᱟᱹᱰᱤ ᱡᱳᱨ ᱦᱳᱭᱳᱜ ᱜᱮᱭᱟ
ᱟᱜ ᱟᱹᱰᱤ ᱡᱳᱨ ᱦᱚᱲ ᱠᱚᱠᱚ ᱡᱟᱣᱨᱟᱜ ᱜᱮᱭᱟ ᱟᱹᱰᱤ ᱡᱟᱠ ᱡᱚᱢᱚᱠ ᱦᱩᱭᱩᱜ ᱜᱮᱭᱟ ᱟᱨᱠᱤ ᱱᱤᱭᱟᱹ ᱥᱚᱢᱚᱭ ᱫᱚ
ᱟᱪᱪᱷᱟ ᱟᱨ ᱤᱭᱟ. ᱠᱚᱫᱚ ᱛᱟᱦᱚᱞᱮ ᱚᱝᱠᱟ ᱚ ᱡᱮ ᱚᱲᱟᱜ ᱠᱚᱨᱮ ᱪᱮᱠᱟ ᱦᱚᱲ ᱠᱚ ᱚ ᱡᱮ ᱚᱲᱟᱜ ᱦᱚᱲ ᱠᱚᱠᱚ ᱢᱚᱡᱽ ᱵᱟᱲᱟ ᱜᱮᱭᱟ ᱛᱚ?
ᱦᱮᱸ ᱛᱚ ᱡᱷᱚᱛᱚ ᱦᱚᱲᱜᱮ ᱢᱚᱸᱡᱽ ᱵᱟᱲᱟ ᱜᱮ ᱟᱨᱠᱤ᱾
ᱚ ᱟᱨ ᱚᱱᱠᱟ ᱤᱡᱟ. ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱢᱟᱱᱮ ᱤᱡᱟ. ᱠᱚᱫᱚ ᱟᱡᱚᱫᱷᱤᱭᱟᱹ ᱥᱮᱸᱫᱽᱨᱟ ᱵᱤᱱ ᱟᱸᱡᱚᱢ ᱠᱟᱫ ᱜᱮᱭᱟ ᱛᱚ ᱟᱡᱚᱫᱷᱤᱭᱟᱹ ᱥᱮᱸᱫᱽᱨᱟ?
ᱦᱮᱸ ᱥᱮᱸᱫᱽᱨᱟ ᱠᱚᱫᱚᱞᱤᱧ ᱟᱸᱡᱚᱢ ᱵᱟᱲᱟ ᱠᱟᱫᱟ ᱪᱟᱞᱟᱣ ᱵᱟᱲᱟ ᱠᱟᱱ ᱜᱮᱭᱟᱞᱤᱧ ᱵᱟᱝ ᱫᱚ ᱵᱟᱝ, ᱟᱹᱵᱤᱱ ᱦᱚᱸᱵᱤᱱ ᱦᱮᱡ ᱵᱟᱲᱟ ᱠᱟᱱ ᱜᱮᱭᱟ ᱥᱮ ᱪᱮᱫ?
ᱵᱟᱝ ᱵᱟᱝ ᱪᱟᱞᱟᱣ ᱫᱚ ᱵᱟᱝ ᱦᱩᱭ ᱠᱟᱱᱟ, ᱩᱱᱠᱩ ᱫᱟᱹᱫᱩ ᱛᱟᱠᱚ ᱠᱚᱴᱷᱮᱱ ᱢᱚᱡᱟ ᱨᱮᱜᱮ ᱟᱸᱡᱚᱢ ᱠᱟᱱᱟ, ᱟᱫᱚ ᱪᱟᱞᱟᱣ ᱢᱟ ᱵᱟᱝ ᱦᱩᱭ ᱠᱟᱱᱟ ᱚᱸᱰᱮ ᱢᱟ ᱵᱚᱛᱚᱨᱟᱱ ᱡᱤᱭᱟ. ᱞᱤ ᱟᱹᱰᱤ ᱢᱟᱨᱟᱝ ᱥᱮᱸᱫᱽᱨᱟ ᱠᱟᱱ ᱫᱚ ᱞᱮᱭᱟᱠᱚ ᱪᱮᱛᱟ ᱟᱸᱡᱚᱢ ᱦᱩᱭ ᱠᱟᱱᱟ᱾ ᱟᱫᱚ ᱮᱞ ᱮᱸ ᱵᱟᱝ ᱪᱟᱞᱟ ᱦᱳᱭ ᱠᱟᱱᱟ ᱟᱫᱚ ᱟᱹᱰᱤ ᱢᱟᱨᱟᱝ ᱥᱮᱸᱫᱽᱨᱟ ᱠᱟᱱᱟ ᱥᱮ ᱪᱮᱛᱟ?
ᱦᱮᱸᱚᱱᱟ ᱫᱚ ᱟᱹᱰᱤ ᱢᱟᱨᱟᱝ ᱜᱮ ᱟᱵᱚ, ᱟᱵᱚ ᱥᱟᱱᱛᱟᱲ ᱠᱚᱣᱟᱜ ᱫᱚ ᱚᱱᱟ ᱫᱚ ᱼᱼ ᱟᱹᱰᱤ ᱢᱟᱨᱟᱝ ᱥᱮᱸᱫᱽᱨᱟ ᱟᱨᱠᱤ, ᱡᱷᱚᱛᱚ ᱠᱷᱚᱱ ᱢᱟᱨᱟᱝ ᱥᱮᱸᱫᱽᱨᱟ ᱫᱚ ᱚᱱᱟᱜᱮ ᱟᱡᱳᱫᱤᱭᱟᱹ ᱥᱮᱸᱫᱽᱨᱟ ᱜᱮ।
ᱟᱪᱪᱷᱟ ᱾
ᱦᱮᱸ ᱚᱱᱟ ᱦᱚᱠᱚ ᱞᱟᱹᱭ ᱜᱮᱭᱟ ᱛᱚ ᱟᱡᱚᱫᱤᱭᱟᱹ ᱥᱮᱸᱫᱽᱨᱟ ᱫᱚ ᱠᱚᱲᱦᱟ ᱡᱚᱱᱢᱚᱼᱼ ᱦᱟᱛᱟᱣ ᱠᱟᱛᱮ ᱢᱤᱫ ᱫᱷᱟᱣ ᱫᱚ ᱟᱡᱚᱫᱤᱭᱟᱹ ᱥᱮᱫᱽᱨᱟ ᱫᱚ ᱪᱟᱞᱟᱜ ᱜᱮ ᱦᱩᱭᱩᱜᱼᱟ ᱾ ᱞᱟᱹᱭ ᱜᱮᱭᱟ ᱠᱚ ᱯᱟᱹᱦᱤᱞ ᱦᱟᱯᱼᱼ ᱦᱟᱯᱲᱟᱢ ᱠᱚᱠᱚ ᱞᱟᱹᱭ ᱜᱮᱭᱟ ᱱᱚᱝᱠᱟ ᱱᱟᱜ ᱠᱟᱛᱷᱟ ᱾
ᱚᱠᱛᱚ ᱟᱪᱪᱷᱟ ᱾
ᱟᱹᱣᱨᱤ ᱪᱟᱞᱟᱣ ᱵᱟᱲᱟ ᱦᱩᱭᱩᱜᱼᱟ ᱾
ᱚ ᱛᱟᱦᱞᱮ ᱚᱱᱟ ᱢᱟ ᱪᱟᱞᱟᱣ ᱞᱮᱱᱠᱷᱟᱱ ᱢᱟᱼᱼ ᱪᱟᱞᱟᱣ ᱫᱚᱨᱠᱟᱨ ᱦᱟᱯᱲᱟᱢ ᱠᱟᱛᱷᱟ ᱛᱮᱫᱚ ᱪᱟᱞᱟᱣ ᱫᱚᱨᱠᱟᱨ, ᱟᱨᱤᱧ ᱵᱩᱪᱼᱼ ᱛᱚ ᱚᱱᱟ ᱤᱭᱟᱹ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ ᱛᱟᱦᱚᱞᱮ? ᱟᱯᱮ ᱥᱮ ᱢᱟ ᱵᱩᱨᱩ ᱫᱤᱥᱚᱢ ᱥᱮ ᱱᱟᱢᱟᱞ ᱫᱤᱥᱚᱢ ᱟᱯᱮ ᱥᱮᱫ
ᱟᱹᱞᱤᱧ ᱫᱚ ᱵᱩᱨᱩ ᱫᱤᱥᱚᱢ ᱾
ᱟᱪᱪᱷᱟ ᱟᱪᱪᱷᱟ ᱾ ᱵᱩᱨᱩ ᱫᱤᱥᱚᱢ ᱵᱩᱨᱩ ᱫᱤᱥᱚᱢ ᱢᱟ, ᱟᱭᱢᱟ ᱞᱮᱠᱟᱱ ᱡᱤᱭᱟᱹᱞᱤ ᱡᱤᱵᱽ ᱡᱤᱭᱟᱹᱞᱤ ᱢᱮᱱᱟᱜ ᱠᱚᱣᱟ ᱟᱨᱦᱚᱸ ᱧᱮᱞ ᱧᱮᱞ ᱛᱮᱦᱚᱸ ᱟᱹᱰᱤ ᱪᱚᱨᱚᱠ ᱜᱮ ᱧᱮᱞᱚᱜᱼᱟ, ᱚᱱᱠᱟ ᱢᱮᱱᱟᱜ ᱜᱮᱭᱟ ᱥᱮ ᱟᱹᱰᱤ ᱪᱚᱨᱚᱠ ᱧᱚᱜ ᱡᱟᱭᱜᱟ ᱠᱚ?
ᱦᱮᱸ ᱟᱞᱮ ᱵᱩᱨᱩ ᱫᱤᱥᱚᱢ ᱨᱮ ᱚᱱᱠᱟ ᱪᱚᱨᱚᱠ ᱪᱚᱨᱚᱠ ᱡᱟᱭᱜᱟ ᱠᱚ ᱢᱮᱱᱟᱜ ᱜᱮᱭᱟ ᱾ ᱮᱻ ᱼᱼ ᱟᱹᱰᱤ ᱵᱟᱭᱨᱮ ᱵᱟᱭᱨᱮ ᱠᱷᱚᱱ ᱦᱚᱲ ᱠᱚᱦᱚᱸ ᱠᱚ ᱦᱤᱡᱩᱜ ᱜᱮᱭᱟ ᱧᱮᱞ ᱫᱟᱲᱟᱱ ᱾ ᱡᱮᱢᱚᱱ ᱟᱵᱚ ᱵᱚᱱ ᱪᱟᱞᱟᱜ ᱜᱮᱭᱟ, ᱟᱨᱠᱤ ᱩᱱᱠᱟ ᱦᱚᱲ ᱵᱟᱭᱨᱮ ᱵᱟᱭᱨᱮ ᱠᱷᱚᱱ ᱦᱚᱸ ᱠᱚ ᱦᱤᱡᱩᱜ ᱜᱮᱭᱟ ᱟᱞᱮ ᱫᱤᱥᱚᱢ ᱥᱮᱫ ᱧᱮᱞ ᱵᱟᱲᱟ ᱠᱚᱼᱼ ᱫᱟᱲᱟ ᱵᱟᱲᱟ ᱠᱚ ᱟᱨᱠᱤ ᱾
ᱟᱪᱪᱷᱟ ᱟᱪᱪᱷᱟ, ᱟᱨ ᱡᱟᱜᱚ ᱢᱮᱼᱼ ᱛᱟᱦᱚᱞᱮ ᱚᱱᱠᱟ ᱤᱭᱟᱹ ᱠᱚᱫᱚ, ᱮᱢᱱᱤ ᱫᱚ ᱮᱢᱱᱤ ᱫᱤᱱ ᱠᱚᱨᱮ ᱫᱚᱯᱮ ᱫᱮᱡ ᱵᱟᱲᱟᱜ ᱜᱮᱭᱟ ᱥᱮ ᱵᱟᱝ ᱵᱩᱨᱩ? ᱡᱮᱢᱚᱱ ᱫᱟᱲᱟ ᱫᱟᱲᱟᱱ ᱠᱚ ᱪᱟᱞᱟᱣ ᱮᱱᱟ ᱮᱢᱚᱱᱤ ᱫᱤᱱ ᱠᱚᱨᱮ ᱯᱮ ᱫᱮᱡ ᱵᱟᱲᱟᱭ ᱜᱮᱭᱟ ᱥᱮ ᱵᱟᱝ?
ᱟᱫᱚ ᱮᱢᱱᱤ ᱫᱤᱱ ᱠᱚᱨᱮ ᱫᱚ ᱚᱱᱠᱟ ᱵᱟᱝ ᱫᱮᱡᱚᱜ ᱵᱟᱲᱟ ᱦᱩᱭᱩᱜ ᱜᱮᱭᱟ, ᱠᱳᱱᱳ ᱠᱟᱨᱚᱱ ᱪᱷᱟᱲᱟ ᱟᱨᱠᱤ ᱡᱩᱫᱤ ᱠᱳᱱᱳᱼᱼ ᱯᱨᱚᱭᱳᱡᱚᱱ ᱠᱤᱝᱵᱟ ᱫᱚᱨᱠᱟᱨ, ᱫᱚᱨᱠᱟᱨ ᱯᱟᱲᱟᱣ ᱞᱮᱱᱠᱷᱟᱱ ᱪᱟᱞᱟᱜ ᱦᱩᱭᱩᱜ ᱜᱮᱭᱟ ᱾
ᱵᱟᱝᱠᱷᱟᱱ ᱮᱢᱱᱤ ᱠᱚᱛᱮ ᱫᱚ ᱵᱟᱝ ᱫᱮᱡᱚᱜ ᱵᱟᱲᱟ ᱦᱩᱭᱩᱜ ᱜᱮᱭᱟ ᱾
ᱦᱮᱸ ᱾ ᱟᱫᱚ ᱚᱱᱟ ᱵᱚᱸᱜᱟ ᱵᱩᱨᱩ ᱠᱟᱛᱮ ᱜᱮᱠᱚ ᱫᱮᱡᱚᱜ ᱫᱚ, ᱟᱵᱚ ᱚᱱᱟ ᱢᱟ ᱵᱚᱸᱜᱟ ᱵᱩᱨᱩ ᱠᱟᱛᱮᱜ ᱜᱮᱠᱚ ᱞᱟᱹᱭᱟ ᱵᱚᱸᱜᱟ ᱵᱩᱨᱩ ᱠᱟᱛᱮ ᱜᱮ ᱫᱮᱡᱚᱜᱼᱼ ᱫᱚᱨᱠᱟᱨ ᱵᱟᱝᱠᱷᱟᱱ ᱱᱚᱱᱠᱟ ᱵᱚᱛᱚᱨᱟᱱ ᱡᱤᱭᱟᱹᱞᱤ ᱠᱚᱢᱟ ᱢᱮᱱᱟᱜ ᱠᱚᱜᱮᱭᱟ ᱾
ᱦᱮᱸ ᱟᱫᱚ ᱟᱵᱚ ᱥᱟᱱᱛᱟᱲ ᱥᱚᱢᱟᱡᱽ ᱨᱮ ᱡᱟᱦᱟ ᱢᱮᱱᱟᱜᱼᱟ ᱡᱮ ᱢᱟᱱᱮ ᱢᱟᱜᱽ ᱥᱤᱢ ᱡᱚᱠᱷᱚᱱ ᱠᱚ ᱡᱚᱢ ᱠᱚᱣᱟ ᱛᱚᱠᱷᱚᱱ ᱚᱸᱰᱮ ᱜᱮ ᱯᱩᱡᱟᱹ ᱦᱩᱭᱩᱜᱼᱟ, ᱤᱱᱟᱹ ᱞᱟᱦᱟ ᱫᱚ ᱥᱮᱸᱫᱽᱨᱟ ᱫᱚ ᱵᱟᱠᱚ ᱪᱟᱞᱟᱜ ᱜᱮᱭᱟ ᱾ ᱥᱟᱱᱛᱟᱲ ᱦᱚᱲ ᱠᱚᱫᱚ ᱚᱱᱟ ᱵᱚᱸᱜᱟ ᱵᱩᱨᱩ ᱦᱩᱭ ᱯᱚᱨᱮ ᱢᱤᱫ ᱟᱵᱚ ᱫᱚ ᱵᱤᱨ ᱠᱚᱨᱮ ᱫᱚᱵᱚᱱ ᱵᱚᱞᱚᱱᱟ, ᱥᱮ ᱵᱤᱨ ᱠᱷᱚᱱ ᱡᱟᱦᱟ ᱱᱟᱜ ᱠᱚᱵᱚᱱ ᱟᱹᱜᱩᱭᱟ ᱟᱨᱠᱤ ᱾
ᱦᱩᱸ
ᱵᱟᱠᱷᱟᱱ ᱚᱱᱟ ᱞᱟᱦᱟ ᱫᱚ ᱵᱟᱵᱚᱱ ᱪᱟᱞᱟᱜ ᱜᱮᱭᱟ ᱵᱤᱨᱵᱩᱨᱩ ᱠᱚᱫᱚ ᱾
ᱟᱪᱪᱷᱟ ᱟᱪᱪᱷᱟ, ᱛᱟᱦᱚᱞᱮ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱠᱟᱱᱟ ᱥᱮ ᱵᱟᱝ?
ᱦᱮᱸ ᱟᱹᱞᱤᱧ ᱫᱚ ᱥᱮᱸᱫᱽᱨᱟ ᱠᱚᱫᱚᱞᱤᱧ ᱪᱟᱞᱟᱣ ᱵᱟᱲᱟ ᱟᱠᱟᱱᱟ, ᱫᱚᱢᱮ ᱥᱟᱺᱜᱤᱧ ᱥᱟᱺᱜᱤᱧ ᱟᱜ ᱫᱚ ᱵᱟᱝ ᱾ ᱡᱟᱦᱟᱸ ᱟᱛᱩ ᱥᱩᱨ ᱚᱲᱟᱜ ᱥᱩᱨ ᱠᱚᱨᱮᱱᱟᱜ ᱦᱩᱭ ᱠᱟᱱᱟ ᱥᱮᱸᱫᱽᱨᱟ ᱤᱱᱟᱹ ᱠᱚᱜᱮ ᱾
ᱟᱪᱪᱷᱟ ᱛᱟᱦᱚᱞᱮ ᱚᱱᱠᱟ ᱤᱭᱟᱹ ᱠᱚᱫᱚ ᱡᱤᱵᱽ ᱡᱤᱭᱟᱹᱞᱤ ᱠᱚᱫᱚ ᱫᱚᱢᱮ ᱠᱚ ᱧᱟᱢᱚᱜ ᱜᱮᱭᱟ ᱥᱮ ᱪᱮᱫ ᱞᱮᱠᱟ ᱵᱟᱠᱚ ᱧᱟᱢᱚᱜ ᱜᱮᱭᱟ ᱟᱹᱞᱤᱧ ᱢᱟ ᱥᱮᱸᱫᱽᱨᱟ ᱢᱟ ᱵᱟᱹᱞᱤᱧ ᱪᱟᱞᱟᱣ ᱠᱟᱱᱟ ᱾
ᱦᱮᱸ ᱡᱤᱵᱽ ᱡᱤᱭᱟᱹᱞᱤ ᱠᱚᱫᱚ ᱠᱚ ᱧᱟᱢ ᱫᱚᱠᱚ ᱧᱟᱢᱚᱜ ᱜᱮᱭᱟ ᱟᱹᱰᱤ ᱡᱳᱨ ᱜᱮ ᱾ ᱟᱹᱞᱤᱧ ᱫᱚᱞᱤᱧ ᱪᱟᱞᱟᱣ ᱵᱟᱲᱟ ᱟᱠᱟᱱᱟ ᱛᱚ ᱟᱫᱚ ᱧᱮᱞ ᱵᱟᱲᱟ ᱟᱠᱟᱜ ᱠᱚᱣᱟᱞᱤᱧ ᱧᱟᱢ ᱵᱟᱲᱟ ᱟᱠᱟᱫ ᱠᱚᱣᱟᱞᱤᱧ ᱾
ᱟᱫᱚ ᱟᱱ ᱟᱞᱮ ᱢᱟ ᱵᱳᱭ ᱠᱚᱨᱮ ᱜᱮ ᱯᱟᱲᱦᱟᱣ ᱦᱩᱭ ᱟᱠᱟᱱᱟ ᱡᱮ ᱤᱭᱟᱹ ᱨᱮᱢᱟ ᱟᱡᱚ ᱫᱤᱭᱟᱹ ᱢᱟ ᱥᱮᱸᱫᱽᱨᱟ ᱨᱮᱢᱟ ᱡᱮ ᱟᱹᱰᱤ ᱵᱚᱛᱚᱨᱟᱱ ᱵᱚᱛᱚᱨᱟᱱ ᱡᱤᱭᱟᱹᱞᱤ ᱠᱚᱠᱚ ᱧᱟᱢᱚᱜᱼᱟ ᱾ ᱟᱫᱚ ᱤᱱᱟᱹᱛᱮ ᱟᱨᱦᱚᱸ ᱵᱚᱛᱚᱨ ᱤᱱᱟᱹᱛᱮ ᱟᱨᱦᱚᱸ ᱵᱮᱥᱤ ᱜᱮ ᱵᱚᱛᱚᱨ ᱵᱩᱡᱷᱟᱹᱜᱼᱟ ᱡᱮ ᱵᱚᱛᱚᱨᱟᱱ ᱡᱤᱭᱟᱹᱞᱤ ᱠᱚ ᱧᱟᱢᱟᱜᱼᱟ ᱾
ᱟᱵᱚ ᱟᱞᱮ ᱱᱚᱣᱟ ᱥᱩᱨ ᱵᱤᱨ ᱠᱚᱨᱮ ᱫᱚ ᱵᱟᱹᱱᱩᱜ ᱠᱚᱣᱟ ᱠᱤᱱᱛᱩ ᱟᱡᱚᱫᱤᱭᱟᱹ ᱵᱩᱨᱩ ᱨᱮᱫᱚ ᱱᱤᱛᱚᱜ ᱦᱚᱸ ᱢᱮᱱᱟᱜ ᱠᱚ ᱜᱮᱭᱟ ᱵᱚᱛᱚᱨᱟᱱ ᱡᱤᱵᱽ ᱡᱤᱭᱟᱹᱞᱤ ᱠᱚ ᱛᱚ ᱚᱸᱰᱮ ᱫᱚ ᱚᱱᱟᱛᱮ ᱡᱚᱛᱚ ᱨᱚᱠᱚᱢ ᱟᱹᱰᱤ ᱥᱟᱸᱦᱚᱥᱟᱱ ᱦᱚᱲ ᱪᱷᱟᱲᱟ ᱵᱟᱝᱠᱚ ᱪᱟᱞᱟᱜ ᱜᱮᱭᱟ ᱾
ᱟᱪᱪᱷᱟ ᱟᱪᱪᱷᱟ ᱾ ᱛᱟᱨᱢᱟᱱᱮ ᱟᱹᱰᱤ ᱟᱹᱰᱤ ᱡᱮ ᱫᱚᱞ ᱢᱤᱞᱮ ᱠᱚ ᱪᱟᱞᱟᱜ ᱜᱮᱭᱟ ᱟᱨᱠᱤ ᱵᱤᱥᱤ ᱧᱚᱜ ᱡᱟᱦᱟᱸᱭ ᱟᱵᱩ ᱪᱮᱛᱟᱱ ᱨᱮ ᱵᱟᱠᱚ ᱮᱴᱮᱠ ᱫᱟᱲᱮᱭᱟᱜ ᱢᱟ ᱵᱟᱝ
ᱩᱱᱠᱩ ᱫᱚ ᱚᱸᱰᱮ ᱫᱚ ᱟᱹᱰᱤ ᱫᱚᱞᱮ ᱵᱚᱞᱮ ᱠᱚ ᱪᱟᱞᱟᱜ ᱜᱮᱭᱟ ᱟᱨ ᱥᱟᱱᱟᱢ ᱦᱚᱲᱟᱜ ᱛᱤ ᱨᱮᱜᱮ ᱦᱟᱹᱛᱭᱟᱹᱨ ᱠᱚ ᱛᱟᱦᱮᱱ ᱜᱮᱭᱟ᱾
ᱟᱪᱪᱷᱟ, ᱟᱫᱚ ᱚᱱᱟ ᱫᱚ ᱵᱟᱥᱟ ᱵᱟᱥᱟ ᱠᱟᱛᱮ ᱯᱮ ᱥᱮᱸᱫᱽᱨᱟ ᱠᱚᱜᱮᱭᱟ ᱵᱟᱥᱟ ᱠᱟᱛᱮ ᱥᱮᱸᱫᱽᱨᱟ ᱪᱟᱞᱟᱣ ᱦᱩᱭᱩᱜ ᱜᱮᱭᱟ ᱥᱮ ᱪᱮᱫ ᱫᱚ ᱢᱤᱫ ᱢᱤᱫ ᱫᱤᱱ ᱛᱮᱜᱮ ᱯᱮ ᱨᱩᱣᱟᱹᱲᱟ ᱾
ᱚ ᱚᱱᱠᱟ ᱵᱮᱯᱟᱨ ᱾
ᱟᱪᱪᱷᱟ, ᱦᱳᱭ ᱾ ᱚ ᱛᱟᱦᱚᱞᱮ ᱤᱭᱟᱹ ᱠᱚᱫᱚ ᱤᱭᱟᱹ ᱠᱚᱫᱚ ᱤᱭᱟᱹ ᱵᱟᱲᱟ ᱦᱩᱭ ᱟᱠᱟᱱᱟ ᱥᱮ ᱵᱟᱝ? ᱡᱚᱢ ᱠᱚᱫᱚ ᱦᱩᱭ ᱵᱟᱲᱟ ᱟᱠᱟᱱᱟ ᱥᱮ ᱵᱟᱝ?
ᱦᱮᱸ ᱡᱚᱢ ᱵᱟᱲᱟ ᱠᱚᱫᱚ ᱦᱩᱭ ᱵᱟᱲᱟ ᱟᱠᱟᱱ ᱜᱮᱭᱟ ᱮᱱᱟᱝ ᱨᱮᱜᱮ ᱾
ᱟᱪᱪᱷᱟ ᱤᱭᱟᱹ ᱠᱚᱫᱚ ᱛᱟᱦᱚᱞᱮ ᱚᱱᱠᱟ ᱤᱭᱟᱹ ᱠᱚᱫᱚ ᱵᱤᱱ ᱵᱩᱡᱽ ᱜᱮᱭᱟ ᱥᱮ ᱵᱟᱝ ᱚᱱᱮ ᱤᱭᱟᱹ ᱡᱮᱞᱮ ᱡᱮᱞᱮᱧᱟᱜ ᱢᱮᱱᱟᱜᱼᱟ ᱰᱷᱟᱠ ᱥᱮ ᱪᱮᱫ ᱠᱚ ᱢᱮᱛᱟᱜᱼᱟ ᱚᱱᱟ ᱠᱚ ᱫᱚ ᱵᱤᱱ ᱧᱮᱞ ᱵᱟᱲᱟ
ᱦᱮᱸᱻ ᱦᱮᱸ ᱨᱮᱜᱽᱲᱟ ᱠᱚ ᱢᱮᱱᱟᱜ ᱜᱮᱭᱟ ᱟᱞᱮ ᱫᱚ ᱮᱱᱮᱡ ᱥᱮᱨᱮᱧ ᱠᱚ ᱟ ᱟᱞᱮ ᱫᱚ ᱥᱮᱸᱫᱽᱨᱟ ᱥᱚᱢᱚᱭ ᱦᱚᱸ ᱴᱟᱢᱟᱠ ᱛᱩᱢᱫᱟᱜ ᱨᱮᱜᱽᱲᱟ ᱟᱛᱮᱫ ᱜᱮᱞᱮ ᱪᱟᱞᱟᱜ ᱜᱮᱭᱟ ᱾ ᱛᱚ ᱡᱚᱠᱷᱚᱱ ᱟᱞᱮ ᱵᱩᱨᱩ ᱥᱮᱸᱫᱽᱨᱟ ᱦᱩᱭᱩᱜᱼᱟ ᱛᱚ, ᱛᱚᱠᱷᱚᱱ ᱫᱚ ᱟᱞᱮ ᱫᱚ ᱴᱟᱢᱟᱠ ᱛᱩᱢᱫᱟᱜ ᱠᱚᱫᱚᱞᱮ ᱤᱫᱤ ᱜᱮᱭᱟ ᱟᱨᱠᱤ᱾
ᱟᱪᱪᱷᱟ ᱾ ᱟᱹᱵᱤᱱ ᱡᱮ ᱛᱟᱦᱚᱞᱮ ᱮ ᱚᱱᱠᱟ ᱛᱤᱱᱟᱹᱜ ᱟᱯᱮ ᱟᱹᱛᱩ ᱨᱮᱱ ᱢᱟ ᱛᱤᱱᱟᱹᱜ ᱚᱱᱠᱟ ᱡᱚᱢᱚᱠ ᱧᱚᱜ ᱜᱮᱯᱮ ᱪᱟᱞᱟᱜ ᱜᱮᱭᱟ ᱥᱮ ᱟᱯᱮ ᱟᱹᱛᱩ ᱨᱮᱱ ᱫᱚ ᱩᱱᱟᱹᱜ ᱡᱚᱢᱚᱠ ᱧᱚᱜ ᱵᱟᱠᱚ ᱪᱟᱜᱼᱟ?
ᱦᱮᱸ ᱟᱞᱮ ᱫᱚ ᱯᱮᱭᱟ ᱯᱩᱱᱭᱟ ᱟᱹᱛᱩ ᱨᱮᱱ ᱢᱤᱫ ᱥᱟᱶ ᱛᱮᱞᱮ ᱪᱟᱞᱟᱜ ᱜᱮᱭᱟ ᱥᱮᱸᱫᱽᱨᱟ ᱠᱚᱫᱚ᱾ ᱛᱚ ᱰᱷᱮᱨ ᱦᱚᱲ ᱜᱮᱞᱮ ᱩᱰᱩᱠᱚᱜ ᱜᱮᱭᱟ᱾
ᱟᱪᱪᱷᱟ ᱟᱪᱪᱷᱟ ᱾
ᱟᱨ ᱤᱭᱟᱹ ᱠᱚᱫᱚ ᱛᱟᱦᱚᱞᱮ ᱚᱱᱠᱟ ᱤᱭᱟᱹ ᱠᱚᱫᱚ ᱚᱱᱟ ᱫᱟᱠᱟ ᱠᱚᱫᱚ ᱚᱱᱠᱟ ᱦᱟᱞᱟᱜ ᱢᱟᱞᱟᱜ ᱛᱮ ᱯᱮ ᱤᱫᱤᱭᱟ ᱥᱮ ᱚᱱᱠᱟ ᱴᱤᱯᱷᱤᱱ ᱢᱤᱯᱤᱱ ᱛᱮᱯᱮ ᱤᱫᱤᱭᱟ?
ᱦᱮᱸ ᱦᱮᱸ ᱯᱟᱹᱦᱤᱞ ᱫᱚ ᱠᱷᱟᱞᱟᱜ ᱠᱚᱛᱮ ᱤᱫᱤ ᱵᱟᱲᱟ ᱦᱩᱭ ᱞᱮᱱᱟ᱾ ᱟᱫᱚ ᱱᱮᱛᱟᱨ ᱫᱚ ᱡᱷᱚᱛᱚ ᱠᱚ ᱯᱚᱨᱤᱵᱚᱨᱛᱚᱱᱚᱜ ᱠᱟᱱᱟ ᱥᱮ ᱡᱩᱜᱽ ᱵᱚᱫᱚᱞ ᱮᱱᱟ ᱾
ᱦᱩᱸ ᱦᱩᱸ
ᱛᱚ ᱚᱱᱟ ᱦᱤᱥᱟᱹᱵᱽ ᱛᱮ ᱱᱮᱛᱟᱨ ᱫᱚ ᱡᱚᱛᱚ ᱜᱮ ᱡᱟᱦᱟᱸ ᱴᱤᱯᱤᱱ ᱠᱚ ᱧᱟᱢᱚᱜ ᱾ ᱧᱟᱢᱚᱜ ᱠᱟᱱᱟ ᱚᱱᱟ ᱴᱤᱯᱤᱱ ᱠᱚᱛᱮᱼᱼ ᱛᱮᱜᱮ ᱤᱫᱤ ᱦᱩᱭᱩᱜ ᱠᱟᱱᱟ ᱟᱫᱚ ᱠᱷᱟᱞᱟᱜ ᱛᱮ ᱤᱫᱤ ᱨᱮᱱᱟᱜ ᱫᱚ ᱟᱹᱰᱤ ᱠᱤᱪᱷᱩ ᱚᱥᱩᱵᱤᱫᱟ ᱦᱮᱡ ᱟᱠᱟᱱᱟ ᱠᱷᱟᱞᱟᱜ ᱡᱚᱠᱷᱚᱱ ᱛᱚᱠᱷᱚᱱ ᱚᱲᱮᱡᱼᱼ ᱫᱟᱲᱮᱭᱟᱜᱼᱟ, ᱪᱟᱜᱟᱲ ᱫᱟᱲᱮᱭᱟᱜᱼᱟ, ᱛᱚ ᱦᱤᱨᱤᱡ ᱫᱟᱲᱮᱭᱟᱜᱼᱟ ᱥᱮ ᱚᱱᱟ ᱠᱟᱨᱚᱱ ᱛᱮ ᱛᱚᱼᱼ
ᱩᱱᱢᱟ ᱨᱮᱸᱜᱮᱡ ᱚᱠᱛᱚ ᱨᱮ ᱡᱩᱫᱤ ᱚᱱᱠᱟ ᱚᱲᱮᱡ ᱢᱚᱬᱮᱡ ᱫᱚ ᱵᱩᱡᱩᱨᱮᱱ ᱛᱟᱢᱟ ᱟᱹᱰᱤᱼᱼ
ᱦᱮᱸ ᱦᱮᱸ ᱟᱨ ᱥᱮᱸᱫᱽᱨᱟ ᱠᱚᱫᱚ ᱟᱹᱰᱤ ᱠᱟᱹᱴᱤᱡ ᱠᱚᱥᱴᱚ ᱧᱚᱜ ᱡᱤᱱᱤᱥ ᱠᱟᱱᱟ ᱥᱮ ᱛᱚ᱾
ᱟᱪᱪᱷᱟ ᱦᱮᱸ ᱦᱮᱸ ᱦᱮᱸᱼᱼ
ᱫᱚᱢᱮ ᱛᱮᱛᱟᱝᱼᱟ᱾
ᱟᱪᱪᱷᱟ ᱟᱪᱪᱷᱟ ᱟᱪᱪᱷᱟ ᱦᱮᱸ ᱟᱨ ᱚᱱᱟ ᱥᱩᱛᱟᱹᱢᱼᱼ ᱛᱟᱦᱚᱞᱮ ᱥᱩᱛᱟᱹᱱ ᱥᱩᱛᱟᱹᱱ ᱴᱟᱺᱰᱤ ᱠᱚ ᱨᱮ ᱫᱚ ᱦᱟᱺᱰᱤ ᱠᱚᱵᱤᱱ ᱧᱩ ᱵᱟᱲᱟ ᱟᱠᱟᱫ ᱜᱮᱭᱟ ᱥᱮ ᱚᱱᱟ ᱨᱮᱢᱟ ᱦᱟᱺᱰᱤ ᱢᱟ ᱫᱚᱢᱮ ᱤᱭᱟᱹ ᱜᱮᱫᱚ᱾ ᱪᱚᱨᱚᱠ ᱜᱮ ᱵᱩᱡᱷᱟᱹᱜᱼᱟ ᱞᱮᱭᱟ ᱠᱚ ᱪᱮᱛᱟ ᱚᱸᱰᱮᱱᱟᱜ ᱦᱟᱺᱰᱤ ᱫᱚ ᱩᱱ ᱦᱤᱞᱳᱜ ᱫᱚᱼᱼ
ᱟᱫᱚ ᱟᱹᱞᱤᱧ ᱫᱚ ᱥᱩᱛᱟᱹᱱ ᱴᱷᱟᱺᱰᱤ ᱨᱮ ᱫᱚ ᱩᱱᱟᱹᱜ ᱵᱟᱹᱞᱤᱧ ᱪᱟᱞᱟᱣ ᱠᱟᱱᱟ᱾
ᱟᱪᱪᱷᱟᱼᱼ
ᱚᱱᱟ ᱛᱮ ᱦᱟᱺᱰᱤ ᱠᱚᱫᱚ ᱵᱟᱹᱞᱤᱧ ᱧᱩ ᱵᱟᱲᱟ ᱟᱠᱟᱫᱟ᱾
ᱟᱪᱪᱷᱟ ᱟᱪᱪᱷᱟᱼᱼ ᱦᱮᱸ ᱨᱤᱡᱤ ᱠᱚ ᱫᱚ ᱛᱟᱦᱚᱞᱮᱼᱼ ᱚᱱᱠᱟ ᱤᱭᱟᱹ ᱠᱚᱫᱚ ᱵᱤᱱ ᱟᱸᱡᱚᱢ ᱵᱟᱲᱟ ᱠᱮᱫ ᱜᱮᱭᱟ ᱥᱮ ᱡᱮ ᱡᱟᱦᱟᱸᱭᱤᱡ ᱮᱨᱟᱭ ᱛᱟᱦᱮᱱᱟ ᱩᱱᱤ ᱫᱚᱼᱼ ᱡᱮ ᱟᱡᱚᱫᱤᱭᱟᱹ ᱥᱮᱸᱫᱽᱨᱟᱭ ᱪᱟᱞᱟᱜ ᱢᱟ ᱡᱮ ᱟᱭᱟᱜ ᱟᱭᱤᱡ ᱵᱟᱹᱦᱩ ᱩᱱᱤ ᱮᱨᱟ ᱟᱜ ᱡᱮᱼᱼ ᱚᱱᱟ ᱢᱮᱲᱦᱮᱫ ᱥᱟᱠᱟᱢ ᱠᱚᱭ ᱤᱫᱤ ᱛᱟᱭᱟ ᱚᱱᱟ ᱠᱤ ᱥᱟᱹᱨᱤ ᱜᱮᱥᱮ ᱪᱮᱫ ᱞᱮᱠᱟ ᱵᱟᱹᱞᱤᱧ ᱵᱩ
ᱦᱮᱸ ᱦᱮᱸ ᱟᱫᱚ ᱡᱮᱦᱮᱛᱩ ᱟᱡᱚᱫᱤᱭᱟᱹ ᱥᱮᱸᱫᱽᱨᱟ ᱫᱚ ᱟᱹᱰᱤ ᱨᱤᱠᱥ ᱧᱚᱜ ᱜᱮᱭᱟ ᱛᱚ ᱡᱟᱦᱟᱸᱭ ᱟᱡ ᱨᱮᱱ ᱚᱲᱟᱜ ᱮᱨᱟ ᱢᱮᱱᱟᱭ ᱛᱟᱭ ᱫᱚ ᱡᱟᱦᱟᱸᱭ ᱥᱮᱸᱫᱽᱨᱟᱭ ᱪᱟᱞᱟᱜᱼᱼ ᱠᱟᱱᱟ ᱩᱱᱤ ᱡᱚᱠᱷᱚᱱ ᱚᱲᱟᱜ ᱠᱷᱚᱱᱮ ᱩᱰᱩᱠᱚᱜᱼᱟ᱾ ᱛᱚ ᱟᱭᱟᱜ ᱚᱱᱟ ᱫᱷᱩᱛᱤ ᱨᱮ ᱢᱮᱬᱦᱮᱫ ᱥᱟᱠᱟᱢ ᱜᱷᱮᱸᱰ ᱠᱟᱛᱮᱫ ᱤᱫᱤ ᱛᱚᱨᱟᱭᱟᱭ᱾ ᱡᱩᱫᱤ ᱵᱟᱧᱪᱟᱣ ᱦᱤᱡᱩᱜ ᱟᱭ ᱛᱟᱦᱚᱞᱮ ᱦᱮᱡ ᱠᱟᱛᱮ ᱟᱨᱚᱭ ᱦᱚᱨᱚᱜ ᱮᱭᱟ᱾ ᱟᱨ ᱡᱩᱫᱤ ᱵᱟᱭ ᱦᱤᱡᱩᱜᱼᱟ ᱛᱟᱦᱚᱞᱮ ᱚᱱᱟ ᱢᱮᱬᱦᱮᱫ ᱥᱟᱠᱟᱢ ᱫᱚ ᱩᱱᱤ ᱥᱟᱶ ᱛᱮ ᱜᱮ ᱚᱸᱰᱮ ᱜᱮ ᱪᱟᱵᱟᱜᱼᱟ ᱾
ᱟᱪᱪᱷᱟ ᱟᱪᱪᱷᱟ ᱟᱨ ᱤᱭᱟᱹ ᱠᱚᱫᱚ ᱛᱟᱦᱚᱞᱮ ᱚᱱᱠᱟᱼᱼ ᱟᱨ ᱟᱞᱮ ᱥᱮᱫ ᱢᱟ ᱚᱱᱠᱟ ᱡᱟᱦᱟᱸᱭ ᱱᱤᱭᱟᱹ ᱥᱮᱨᱢᱟ ᱜᱮ ᱡᱟᱦᱟᱸᱭ ᱵᱟᱯ ᱞᱟᱣ ᱟᱠᱟᱱᱟ ᱩᱱᱤ ᱫᱚ ᱵᱟᱭ ᱪᱟᱞᱟᱣ ᱫᱟᱲᱮᱜᱼᱟ ᱟᱨᱠᱤ ᱚᱱᱠᱟ, ᱚᱱᱠᱟ ᱫᱚ ᱢᱮᱱᱟᱜ-ᱟ ᱥᱮ ᱵᱟᱝ ᱡᱮ ᱩᱱᱤ ᱪᱟᱞᱟᱣ ᱞᱮᱱ
ᱟᱫᱚ ᱞᱟᱹᱭ ᱜᱮᱭᱟ ᱠᱚ ᱡᱮ ᱯᱳᱭᱞᱳ ᱥᱮᱨᱢᱟ ᱫᱚ ᱵᱟᱝ ᱠᱚ ᱪᱟᱞᱟᱜ ᱜᱮᱭᱟ ᱵᱟᱯᱞᱟ ᱯᱳᱭᱞᱳ ᱥᱮᱨᱢᱟ ᱛᱚ ᱟᱫᱚᱼᱼ
ᱦᱮᱸ
ᱯᱳᱭᱞᱳ ᱥᱮᱨᱢᱟ ᱫᱚ ᱵᱟᱝ ᱠᱚ ᱪᱟᱞᱟᱜ ᱜᱮᱭᱟ ᱟᱫᱚ ᱚᱱᱟ ᱫᱚ ᱤᱪᱪᱷᱟᱹ ᱠᱟᱛᱮ ᱦᱚᱸ ᱵᱟᱠᱚ ᱪᱟᱞᱟᱜ ᱜᱮᱭᱟ ᱡᱮᱦᱮᱛᱩ ᱯᱩᱭᱞᱩ ᱯᱩᱭᱞᱩ ᱱᱟᱣᱟ ᱱᱟᱣᱟ ᱵᱟᱯᱞᱟ ᱟᱠᱟᱱᱟ ᱡᱮᱦᱮᱛᱩᱼᱼ ᱟᱫᱚ ᱚᱱᱟ ᱛᱮ ᱵᱟᱝ ᱠᱚ ᱪᱟᱞᱟᱜ ᱜᱮᱭᱟ ᱠᱤᱱᱛᱩ ᱤᱱᱟᱹ ᱮᱠ ᱫᱩ ᱵᱚᱪᱷᱚᱨ ᱯᱚᱨᱮ ᱫᱚ ᱠᱚ ᱪᱟᱞᱟᱜ ᱜᱮᱭᱟ᱾ ᱡᱟᱦᱟᱸᱭ ᱟᱜ ᱡᱩᱫᱤ ᱨᱟᱹᱥᱠᱟᱹ ᱢᱮᱱᱟᱜ ᱛᱟᱭ ᱠᱷᱟᱱ᱾
ᱦᱮᱸ ᱦᱮᱸ ᱟᱫᱚ ᱡᱮ ᱚᱱᱠᱟ ᱦᱟᱯᱲᱟᱢ ᱠᱚᱠᱚ ᱢᱟᱠᱚ ᱞᱟᱹᱭᱟ ᱡᱮ ᱟᱡᱚᱫᱤᱭᱟᱹᱼᱼ ᱥᱮᱸᱫᱽᱨᱟ ᱡᱩᱫᱤ ᱵᱟᱢ ᱪᱟᱞᱟᱜᱼᱟ ᱠᱚᱲᱟ ᱵᱟᱝ ᱠᱟᱱᱟᱢ ᱟᱨ ᱠᱩᱲᱤ ᱪᱮᱛᱟ ᱪᱟᱠᱚᱞ ᱛᱟᱲᱤ ᱪᱷᱟᱛᱟ ᱵᱟᱢ ᱪᱟᱞᱟᱣ ᱵᱟᱠᱷᱟᱱ ᱮ ᱡᱮ ᱵᱟᱝ ᱠᱟᱱᱟ ᱠᱩᱲᱤ ᱵᱟᱝ ᱠᱟᱱᱟᱢ ᱾ ᱚᱱᱟ ᱢᱟ ᱥᱟᱹᱨᱤ ᱜᱮᱭᱟ ᱥᱮ ᱪᱮᱫ ᱞᱮᱠᱟ ᱵᱤᱱ ᱢᱚᱱᱮᱭᱟ ᱟᱵᱤᱱ?
ᱚᱱᱟ ᱫᱚ ᱥᱟᱹᱨᱤ ᱠᱟᱛᱷᱟ ᱫᱚ ᱵᱟᱝ ᱠᱟᱱᱟ, ᱚᱱᱟ ᱫᱚ ᱢᱤᱫᱴᱟᱝᱼᱼ ᱠᱟᱛᱷᱟ ᱨᱮᱱᱟᱜ ᱠᱟᱛᱷᱟ ᱛᱮᱫ ᱞᱮᱠᱟ ᱠᱚ ᱞᱟᱹᱭᱮᱫᱼᱟ ᱟᱨᱠᱤ ᱠᱤ ᱦᱟᱯᱲᱟᱢ ᱠᱚ ᱡᱮ ᱚᱱᱟ ᱫᱚ ᱵᱟᱥᱛᱚᱵ ᱨᱮᱱᱟᱜ ᱥᱟᱹᱨᱤ ᱠᱟᱛᱷᱟ ᱫᱚ ᱵᱟᱝ ᱠᱟᱱᱟ ᱚᱱᱟ ᱫᱚ ᱠᱟᱛᱷᱟ ᱨᱮᱱᱟᱜ ᱠᱟᱛᱷᱟ ᱦᱤᱥᱟᱹᱵᱼᱼ ᱛᱮᱠᱚ ᱞᱟᱹᱭ ᱜᱮᱭᱟ ᱟᱨᱠᱤᱼᱼ
ᱟᱫᱚ ᱤᱭᱟᱹ ᱠᱚᱫᱚ ᱛᱟᱦᱚᱞᱮ ᱟᱹᱵᱤᱱ ᱤᱭᱟᱹ ᱢᱮᱫ ᱠᱚᱛᱮ ᱫᱚᱼᱼ ᱮ ᱱᱤᱡᱮᱨᱟᱜ ᱟᱛᱳ ᱠᱚ ᱨᱮᱱ ᱫᱚ ᱵᱟᱹᱵᱤᱱ ᱧᱮᱞ ᱵᱟᱲᱟ ᱟᱠᱟᱫ ᱠᱚᱣᱟ ᱚᱱᱠᱟ ᱡᱮ ᱤᱭᱟᱹ ᱫᱟᱠᱚᱼᱼ ᱤᱭᱟᱹ ᱫᱤᱫᱤ ᱵᱩᱲᱷᱤ ᱛᱟᱠᱚ ᱵᱟᱠᱚ ᱞᱟᱹᱭ ᱵᱟᱲᱟ ᱟᱠᱟᱫ ᱜᱮᱭᱟ ᱡᱮ ᱪᱟᱠᱚᱞ ᱛᱟᱲᱤ ᱪᱷᱟᱛᱟ ᱡᱩᱫᱤ ᱵᱟᱢ ᱪᱟᱞᱟᱣ ᱟᱠᱟᱱᱟ ᱠᱩᱲᱤ ᱵᱟᱝ ᱠᱟᱱᱟᱢ
ᱞᱟᱹᱭ ᱫᱚ ᱦᱟᱲᱟᱢ ᱠᱚᱦᱚᱸ ᱠᱚ ᱞᱟᱹᱭ ᱜᱮᱭᱟ, ᱵᱩᱰᱷᱤ ᱛᱟᱠᱚ ᱦᱚᱸ ᱠᱚ ᱞᱟᱹᱭ ᱜᱮᱭᱟ᱾ ᱠᱤᱱᱛᱩ ᱵᱟᱥᱛᱚᱵ ᱨᱮᱫᱚ ᱟᱵᱚ ᱫᱚᱵᱚᱱ ᱪᱟᱞᱟᱣ ᱵᱟᱲᱟ ᱠᱟᱱᱟ ᱥᱮ ᱧᱮᱞ ᱵᱟᱲᱟ ᱠᱟᱫᱟ ᱵᱚᱱ ᱛᱚ᱾ ᱛᱚ ᱚᱱᱠᱟᱱᱟᱜ ᱠᱟᱛᱷᱟ ᱫᱚ ᱵᱟᱝ ᱠᱟᱱᱟ᱾ ᱚᱱᱟ ᱫᱚ ᱠᱟᱛᱷᱟ ᱨᱮᱱᱟᱜ ᱠᱟᱛᱷᱟ ᱦᱤᱥᱟᱹᱵᱽ ᱛᱮᱠᱚ ᱟᱨᱠᱤ ᱠᱚ ᱞᱟᱹᱭ ᱟᱫᱼᱟ ᱡᱮ, ᱟᱡᱽᱫᱤᱭᱟᱹ ᱥᱮᱸᱫᱽᱨᱟ ᱵᱟᱢ ᱪᱟᱞᱟᱣ ᱞᱮᱱ ᱠᱷᱟᱱ ᱠᱚᱲᱟ ᱵᱟᱝ ᱠᱟᱱᱟᱢ ᱟᱨ ᱪᱟᱠᱟᱞ ᱛᱟᱲᱤ ᱪᱷᱟᱛᱟ ᱵᱟᱢ ᱧᱮᱞ ᱞᱮᱠᱷᱟᱱ ᱠᱩᱲᱤ ᱵᱟᱝ ᱠᱟᱱᱟᱢ᱾ ᱛᱚ ᱚᱱᱟ ᱫᱚ ᱠᱟᱛᱷᱟ ᱨᱮᱱᱟᱜ ᱠᱟᱛᱷᱟ ᱜᱮ ᱟᱨᱠᱤ, ᱚᱱᱟ ᱫᱚ ᱮᱴᱟᱜ ᱠᱤᱪᱷᱩ ᱫᱚ ᱵᱟᱝ ᱠᱟᱱᱟ᱾
ᱦᱳᱭ ᱛᱚ ᱛᱟᱦᱚᱞᱮ ᱟᱹᱵᱤᱱ ᱫᱚ ᱪᱟᱞᱟᱣ ᱛᱚᱵᱤᱱ ᱪᱟᱞᱟᱣ ᱵᱟᱲᱟ ᱟᱠᱟᱱᱟ ᱡᱮ ᱟᱡᱽᱫᱤᱭᱟᱹ ᱫᱚ?
ᱦᱮᱸ ᱦᱮᱸ ᱪᱟᱞᱟᱣ ᱫᱚᱞᱤᱧ ᱪᱟᱞᱟᱣ ᱵᱟᱲᱟ ᱟᱠᱟᱱᱟ ᱟᱨᱠᱤ ᱟᱹᱞᱤᱧ ᱫᱚ᱾
ᱦᱮᱸ᱾ ᱟᱨ ᱤᱡᱮ ᱠᱚᱫᱚ ᱛᱟᱦᱚᱞᱮ ᱚᱱᱠᱟ ᱡᱮ ᱟᱛᱚ ᱨᱮᱱ ᱠᱚᱲᱟ ᱰᱟᱺᱜᱩᱣᱟᱹ ᱠᱚᱲᱟ ᱠᱚᱫᱚ ᱪᱟᱞᱟᱜᱼᱟ᱾ ᱛᱤᱱᱟᱹᱜ ᱜᱟᱱ ᱫᱷᱮᱨ ᱜᱮᱠᱚ ᱪᱟᱞᱟᱜᱼᱟ ᱥᱮ ᱵᱟᱹᱦᱩ ᱠᱚᱲᱟ ᱜᱮ ᱵᱤᱥᱤ ᱠᱚ ᱪᱟᱞᱟᱜ ᱜᱮᱭᱟ?
ᱟᱫᱚ ᱰᱟᱹᱝᱣᱟᱹ ᱠᱚᱲᱟ ᱜᱮ ᱵᱤᱥᱤ ᱠᱚ ᱪᱟᱞᱟᱜ ᱜᱮᱭᱟ᱾ ᱵᱟᱹᱦᱩᱣᱟᱱ ᱠᱚ ᱫᱚ ᱟᱹᱰᱤ ᱦᱚᱲ ᱜᱮ ᱦᱳᱭ ᱛᱚ ᱟᱠ ᱚ ᱚᱲᱟᱜ ᱦᱚᱲ ᱠᱚᱠᱚ ᱢᱟᱱᱟ ᱠᱚᱜᱮᱭᱟ ᱟᱨ ᱰᱟᱺᱜᱩᱣᱟᱹ ᱠᱚᱲᱟ ᱠᱚᱫᱚ ᱠᱚ ᱯᱨᱟᱭ ᱯᱨᱟᱭ ᱰᱟᱺᱜᱟᱹᱣᱟᱹ ᱠᱚᱲᱟ ᱜᱮᱠᱚ ᱪᱟᱞᱟᱜ ᱜᱮᱭᱟ ᱟᱨᱠᱤ, ᱡᱟᱦᱟᱸᱭᱟᱜ ᱡᱩᱫᱤ ᱨᱟᱹᱥᱠᱟᱹ ᱢᱮᱱᱟᱜ ᱠᱷᱟᱱ ᱥᱮᱸᱫᱽᱨᱟ ᱨᱮ ᱛᱚ ᱩᱱᱤ ᱫᱚᱭ ᱪᱟᱞᱟᱜ ᱜᱮᱭᱟ ᱟᱨᱠᱤ᱾
ᱛᱟᱦᱚᱞᱮ ᱚᱱᱠᱟ ᱤᱭᱟᱹ ᱠᱚᱫᱚ ᱪᱮᱛᱟ ᱠᱚ ᱞᱟᱹᱭᱟ ᱵᱟᱨᱚᱱ ᱞᱮᱠᱷᱟᱱ ᱫᱚ ᱥᱮᱸᱫᱽᱨᱟ ᱪᱟᱞᱟᱣ ᱵᱟᱝ ᱵᱷᱟᱹᱜᱮᱭᱟ᱾ ᱚᱱᱠᱟ ᱵᱟᱨᱚᱱ ᱞᱮᱠᱷᱟᱱ ᱫᱚ ᱵᱟᱝ ᱵᱷᱟᱜᱮᱭᱟ ᱪᱮᱠᱟ ᱵᱤᱱ ᱢᱚᱱᱮᱭᱟ, ᱟᱵᱤᱱ
ᱚᱲᱟᱜ ᱦᱚᱲ ᱡᱩᱫᱤ ᱠᱚ ᱵᱟᱨᱚᱱᱟ᱾ ᱠᱤᱝᱵᱟ ᱚᱲᱟᱜ ᱨᱮ ᱵᱟᱨᱚ ᱟᱹᱱᱤᱡᱼᱟ᱾ ᱡᱮ ᱟᱞᱚᱢ ᱪᱟᱞᱟᱜᱼᱟ ᱥᱮᱸᱫᱽᱨᱟ, ᱛᱚ ᱚᱸᱰᱮ ᱫᱚ ᱥᱮᱸᱫᱽᱨᱟ ᱵᱟᱝ ᱪᱟᱞᱟᱜ ᱜᱮ ᱵᱷᱟᱹᱜᱮᱭᱟ ᱠᱤᱜᱽᱵᱟ ᱡᱮ ᱠᱳᱱᱳ ᱠᱟᱹᱢᱤ ᱨᱮᱜᱮ ᱡᱟᱦᱟᱸᱭ ᱡᱩᱫᱤ ᱡᱟᱦᱟ ᱨᱮ ᱵᱟᱨᱚᱱ ᱟᱱᱤᱡ ᱟᱠᱚ ᱚᱸᱰᱮ ᱫᱚ ᱵᱟᱝ ᱪᱟᱞᱟᱜ ᱜᱮ ᱵᱷᱟᱹᱜᱤᱭᱼᱟ ᱟᱨᱠᱤ ᱾
ᱟᱪᱪᱷᱟ, ᱟᱪᱪᱷᱟ ᱦᱮᱸ᱾